ᱦᱮᱸ
ᱡᱚᱦᱟᱨ ᱜᱮ ᱦᱮᱞᱳ
ᱦᱮᱞᱳ ᱟᱸᱡᱚᱢᱚᱜ ᱠᱟᱱ ᱜᱮᱭᱟ
ᱦᱮᱸ ᱡᱚᱦᱟᱨ ᱜᱮ
ᱦᱮᱸ ᱡᱚᱦᱟᱨ ᱜᱮ᱾
ᱚᱠᱟ ᱞᱮᱠᱟ ᱢᱮᱱᱟᱢᱟ᱾ ᱦᱟᱞᱳ᱾
ᱦᱮᱸ ᱟᱸᱡᱚᱢᱚᱜ ᱠᱟᱱ ᱜᱮᱭᱟ᱾
ᱢᱮᱱᱫᱟᱹᱧ ᱚᱠᱟ ᱞᱮᱠᱟ ᱢᱮᱱᱟᱢᱟᱹ?
ᱦᱮᱞᱳ
ᱦᱮᱸ ᱢᱮᱱᱫᱟᱹᱧ ᱵᱩᱜᱤ ᱡᱩᱫᱟᱹ ᱞᱟᱹᱭ ᱢᱮ ᱚᱠᱟ ᱞᱮᱠᱟ ᱢᱮᱱᱟᱢᱟᱹ? ᱦᱟᱞᱳ ᱦᱮᱸ ᱵᱟᱢ ᱟᱸᱡᱚᱢ ᱫᱟᱲᱮᱜ ᱠᱟᱱᱟ
ᱦᱮᱸᱧ ᱟᱸᱡᱚᱢ ᱫᱟᱲᱮᱜ ᱠᱟᱱ ᱜᱮᱭᱟ ᱵᱟᱢ ᱢᱮᱱᱫᱟ᱾
ᱢᱮᱱᱫᱟᱹᱧ ᱚᱠᱟᱞᱮ ᱞᱮᱠᱟ ᱢᱮᱱᱟᱢᱟ ᱵᱩᱜᱤ ᱡᱩᱫᱟᱹ᱾
ᱢᱚᱡᱽ ᱜᱮ ᱤᱧᱫᱚ ᱢᱚᱡᱽᱜᱮ ᱢᱤᱱᱟᱹᱧᱟᱹ ᱟᱢᱜᱮ ᱚᱠᱟᱞᱮᱠᱟ ᱢᱮᱱᱟᱢᱟ ᱯᱮᱲᱟ ᱦᱚᱲ?
ᱤᱧ ᱦᱚᱧ ᱢᱚᱸᱡᱽ ᱜᱮᱭᱟ ᱯᱮᱲᱟ᱾
ᱦᱮᱸ ᱛᱚ᱾
ᱟᱨ ᱛᱚᱵᱮ ᱪᱮᱫ ᱠᱚᱯᱮ ᱪᱤᱠᱟ ᱵᱟᱲᱟᱭᱫᱟ?
ᱟᱞᱮ ᱫᱚ ᱱᱤᱛᱚᱜ ᱫᱚ ᱪᱮᱫ ᱦᱚᱸ ᱪᱤᱠᱟ ᱵᱟᱝ ᱦᱩᱭᱩᱜ ᱠᱟᱱᱟᱹ ᱾ ᱦᱩᱲᱩ ᱠᱚᱦᱟᱸ ᱦᱟᱨᱟᱜ ᱠᱟᱱ ᱛᱟᱞᱮᱭᱟ ᱜᱟᱹᱪᱷᱤ ᱦᱟᱸᱜ ᱟᱫᱚ᱾ ᱱᱤᱛᱚᱜ ᱫᱚ ᱫᱟᱜ ᱠᱚ ᱵᱟᱝ ᱵᱟᱭ ᱦᱟᱡᱩᱜ ᱠᱟᱱᱟ᱾ ᱠᱷᱟᱭ
ᱦᱩᱸ᱾
ᱦᱩᱲᱩ ᱠᱚ ᱜᱟᱹᱪᱷᱤ ᱠᱚᱫᱚ ᱦᱟᱨᱟ ᱱᱟ ᱦᱟᱸᱜ᱾ ᱦᱩᱲᱩ ᱨᱚᱦᱚᱭ ᱞᱮ ᱮᱦᱚᱵ ᱜᱚ-ᱟ ᱦᱟᱸᱜ᱾
ᱚ ᱟᱞᱮ ᱫᱚ ᱯᱮᱲᱟ ᱞᱮ ᱮᱦᱚᱵ ᱠᱟᱱ ᱜᱮᱭᱟ ᱟᱨ ᱛᱚᱵᱮ ᱦᱮᱸ ᱦᱮᱸ ᱟᱞᱮ ᱫᱚᱞᱮ ᱮᱦᱚᱵ ᱠᱮᱫᱟ ᱟᱫᱚ᱾ ᱥᱟᱹᱨᱫᱤ ᱫᱚ ᱟᱹᱣᱨᱤ ᱥᱟᱹᱨᱫᱤᱜᱼᱟ ᱥᱟᱹᱨᱫᱤ ᱫᱚ ᱥᱟᱹᱨᱫᱤᱜᱼᱟ ᱢᱮᱱᱛᱮ᱾
ᱦᱮᱸ
ᱦᱚᱸ ᱟᱫᱷᱟ ᱱᱟᱸᱜ ᱜᱟᱹᱪᱷᱤ ᱫᱚ ᱮᱱᱛᱮᱫ᱾ ᱠᱟᱹᱴᱤᱡ ᱦᱟᱛᱟᱲ ᱜᱮᱭᱟ ᱚᱱᱟ ᱠᱚ ᱦᱟᱨᱟ ᱞᱮᱱᱠᱷᱟᱡ ᱜᱮ ᱦᱟᱸᱜ ᱱᱤᱫ ᱫᱚ ᱞᱟᱦᱟᱛᱮ ᱡᱟᱦᱟᱸ᱾ ᱟᱯᱷᱚᱨ ᱠᱟᱱ ᱛᱟᱦᱮᱱ ᱚᱱᱟ ᱠᱚ ᱦᱟᱨᱟ ᱧᱚᱜ ᱠᱟᱱᱟ ᱟᱨ ᱛᱷᱚᱲᱟ ᱜᱟᱱ ᱛᱟᱭᱱᱚᱢ ᱧᱚᱜ ᱠᱟᱫᱟᱞᱮ ᱦᱟᱸᱜ᱾ ᱟᱫᱚ ᱚᱱᱟ ᱠᱚᱫᱚ ᱠᱟᱹᱴᱤᱡ ᱦᱟᱛᱟᱲ ᱜᱮᱭᱟ᱾
ᱚ
ᱟᱨ ᱛᱚᱵᱮ ᱟᱯᱮ ᱫᱚ ᱠᱟᱹᱣᱬᱤ ᱠᱚᱫᱚ ᱪᱮᱠᱟ ᱠᱟᱛᱮ ᱯᱮ ᱟᱨᱡᱟᱣᱟ?
ᱟᱞᱮᱫᱚ ᱤᱭᱟᱹ ᱵᱚᱞᱮ ᱩᱱᱟᱹᱜ ᱤᱭᱟᱹ ᱫᱚ ᱵᱟᱹᱱᱩᱜᱼᱟ ᱵᱚᱞᱮ ᱦᱳᱭ ᱡᱟᱦᱟᱱᱟᱜ ᱯᱷᱮᱠᱴᱨᱤ ᱠᱚ ᱢᱮᱱᱛᱮ ᱠᱟᱹᱢᱤ ᱞᱟᱹᱜᱤᱫ ᱪᱟᱞᱟᱜ ᱚᱱᱠᱟ ᱫᱚ ᱵᱟᱹᱱᱩᱜᱼᱟ ᱟᱞᱮᱥᱮᱫ ᱫᱚ ᱵᱩᱨᱩ ᱦᱮᱱᱟᱜᱼᱟ ᱵᱤᱨ ᱠᱚ ᱦᱤᱱᱟᱜᱼᱟ ᱥᱮ ᱛᱚ ᱟᱫᱚ ᱨᱟᱥ ᱛᱟ ᱠᱚ ᱵᱟᱱᱟᱣ ᱫᱟ ᱨᱳᱰ
ᱦᱩᱸ
ᱛᱚ ᱚᱱᱟᱠᱚ ᱵᱚᱞᱮ ᱵᱩᱨᱩ ᱠᱚ ᱞᱟᱭ ᱫᱟ ᱥᱮ ᱛᱚ ᱚᱱᱟ ᱞᱟᱭ ᱟᱠᱚ ᱛᱚ ᱱᱚᱛᱮ ᱫᱚ ᱫᱟᱜ ᱥᱮᱫ ᱫᱚ ᱯᱩᱨᱟᱹ ᱤᱭᱟᱹ ᱧᱟᱢᱚᱜ ᱛᱟᱦᱮᱸᱼᱟ ᱚᱱᱟ ᱤᱭᱟᱹ ᱠᱚ ᱢᱮᱛᱟᱜᱼᱟ ᱵᱚᱞᱮ᱾ ᱚᱱᱟ ᱟᱵᱨᱚᱵ ᱠᱚ ᱢᱮᱛᱟᱜ ᱛᱟᱦᱮᱱᱟ ᱟᱨ ᱟᱵᱚ ᱦᱚᱲ ᱛᱮᱫᱚ ᱠᱚ ᱤᱭᱟᱹ ᱠᱚ ᱢᱮᱛᱟᱜ ᱛᱟᱦᱮᱱᱟ᱾
ᱯᱷᱟᱹᱠᱱᱤ
ᱯᱷᱟᱹᱠᱱᱤ ᱠᱚ ᱢᱮᱛᱟᱫ ᱛᱟᱦᱮᱸᱼᱟ᱾
ᱦᱩᱸ
ᱦᱮᱸ ᱟᱫᱚ ᱚᱱᱟ ᱚᱱᱟ ᱠᱚᱛᱮ ᱞᱮ ᱤᱭᱟᱹᱭ ᱛᱟᱦᱮᱸᱼᱟ ᱵᱚᱞᱮ᱾ ᱟᱨ ᱠᱷᱟᱡ ᱯᱷᱤᱨ ᱚᱲᱟᱜ ᱫᱩᱣᱟᱹᱨ ᱨᱮ᱾ ᱫᱚᱦᱚᱣ ᱠᱟᱜ ᱠᱚᱣᱟᱞᱮ ᱮᱱᱛᱮᱫ ᱤᱭᱟᱹ ᱠᱚ ᱥᱤᱢ ᱠᱚ ᱢᱮᱨᱚᱢ ᱠᱚ
ᱚᱱᱟ ᱠᱚᱛᱮ ᱜᱮ ᱵᱚᱞᱮ ᱵᱚᱞᱮ ᱞᱮ ᱤᱭᱟᱹᱭ ᱛᱟᱦᱮᱸᱜᱼᱟ
ᱢᱮᱱ ᱫᱚ ᱯᱷᱟᱹᱠᱱᱤ ᱯᱮ ᱦᱟᱞᱟᱝ ᱡᱟᱨᱵᱟᱭᱟ ᱟᱨ ᱚᱱᱟ ᱯᱮ ᱟᱹᱠᱷᱨᱤᱧᱟ ᱦᱩᱸ ᱦᱩᱸ ᱟᱨ ᱥᱚᱸᱜᱮ ᱛᱮ ᱟᱨᱦᱚᱸ ᱚᱲᱟᱜ ᱨᱮ ᱡᱤᱵᱽᱼᱡᱤᱭᱟᱹᱞᱤ ᱠᱚ ᱚᱱᱠᱟ ᱚᱱᱛᱮ ᱟᱹᱥᱩᱞ ᱦᱩᱭ ᱠᱟᱱᱟ ᱥᱤᱢ ᱥᱩᱠᱨᱤ ᱯᱟᱨᱣᱟ ᱩᱱᱠᱩ ᱠᱚ ᱦᱟᱯᱮ ᱫᱚᱦᱚ ᱠᱟᱜ ᱠᱚᱣᱟ ᱵᱟᱝ
ᱦᱮᱸ ᱵᱚᱞᱮ ᱥᱚᱢᱚᱭ ᱟᱜᱟᱨ ᱚᱠᱟ ᱤᱭᱟᱹ ᱠᱷᱟᱡ ᱫᱚ ᱩᱱᱠᱩ ᱠᱚ ᱦᱮᱸᱥᱮ ᱟᱹᱠᱷᱨᱤᱧ ᱞᱟᱹᱜᱤᱫ ᱤᱭᱟᱹ ᱦᱩᱭᱩᱜ ᱠᱷᱟᱡ ᱫᱚ ᱩᱱ ᱜᱷᱟᱹᱲᱤᱡ ᱚᱱᱟ ᱠᱚᱛᱮ ᱦᱚᱸ ᱵᱚᱞᱮ ᱦᱮᱸ ᱟᱨ ᱚᱱᱮ ᱦᱩᱲᱩ ᱠᱚᱦᱚᱸ ᱨᱚᱦᱚᱭ ᱦᱩᱭᱩᱜ ᱠᱟᱱᱟ ᱛᱚ ᱚᱱᱟ ᱦᱚᱸ ᱵᱚᱞᱮ ᱟᱹᱠᱷᱨᱤᱧ ᱦᱩᱭᱩᱜ ᱛᱟᱦᱮᱸᱜᱼᱟ
ᱟᱪᱪᱷᱟ ᱟᱪᱪᱷᱟ ᱦᱩᱸ ᱟᱨᱦᱚᱸ ᱚᱱᱟ ᱥᱚᱸᱜᱮ ᱛᱮ ᱟᱨᱦᱚᱸ ᱟᱨ ᱱᱚᱝᱠᱟ ᱩᱛᱩᱭ ᱡᱤᱱᱤᱥ ᱠᱚᱦᱚᱸ ᱯᱮ ᱪᱟᱥ ᱜᱮᱭᱟ ᱚᱱᱟ ᱠᱚᱛᱮ ᱚᱱᱟ ᱠᱚᱛᱮ ᱦᱚᱸ ᱠᱟᱹᱣᱰᱤ ᱯᱮ ᱟᱨᱡᱟᱣᱟ
ᱚᱱᱟ ᱚᱱᱟ ᱠᱚᱫᱚᱞᱮ ᱪᱟᱥ ᱛᱟᱦᱮᱸᱜᱼᱟ ᱚᱱᱟ ᱠᱚᱫᱚ ᱟᱠᱷᱨᱤᱧ ᱞᱟᱹᱜᱤᱫ ᱫᱚ ᱵᱟᱝ ᱚᱲᱟᱜ ᱨᱮ ᱠᱚᱫᱚ ᱡᱚᱢ ᱞᱟᱹᱜᱤᱫ ᱵᱟᱞᱮ ᱥᱚᱵᱽᱡᱤ ᱡᱤᱱᱤᱥ ᱫᱚ ᱟᱞᱮ ᱫᱚ ᱮᱠᱟᱞ ᱜᱮ ᱵᱟᱞᱮ ᱦᱟᱛᱟᱣᱟ
ᱦᱮᱸ ᱦᱩᱸ ᱦᱩᱸ
ᱦᱮᱸ ᱥᱟᱱᱟᱢᱟᱜ ᱡᱤᱱᱤᱥ ᱜᱮ ᱵᱚᱞᱮ ᱚᱲᱟᱜ ᱨᱮᱜᱮ ᱪᱟᱥ ᱦᱩᱭᱩᱜᱼᱟ
ᱦᱮᱸ ᱦᱮᱸ
ᱦᱮᱸ
ᱚ ᱟᱞᱮ ᱥᱮᱫ ᱫᱚ ᱦᱟᱸᱜ ᱦᱮᱸ
ᱵᱩᱞᱩᱝ ᱜᱮ ᱦᱟᱛᱟᱣ ᱦᱩᱭᱩᱜ ᱛᱟᱞᱮ ᱛᱟᱦᱮᱱᱟ ᱟᱨ ᱥᱩᱱᱩᱢ ᱢᱚᱞᱮ ᱛᱩᱲᱤ ᱥᱩᱱᱩᱢ ᱚᱱᱟ ᱠᱚᱫᱚ ᱥᱟᱱᱟᱢ ᱚᱲᱟᱜ ᱨᱮᱜᱮ ᱥᱮ ᱦᱚᱞᱚᱝ ᱚᱱᱟ ᱠᱚ ᱞᱟᱹᱜᱤᱫ ᱵᱚᱞᱮ ᱤᱭᱟᱹ
ᱦᱩᱸ ᱦᱩᱸ
ᱜᱩᱦᱩᱢ ᱠᱚ ᱚᱱᱟ ᱠᱚ ᱥᱟᱱᱟᱢ ᱫᱟᱹᱞ ᱠᱚ ᱚᱱᱟ ᱠᱚ ᱥᱟᱱᱟᱢ
ᱦᱩᱸ ᱦᱩᱸ ᱦᱮᱸ ᱟᱨ ᱟᱞᱮ ᱫᱚ ᱯᱮᱲᱟ ᱟᱞᱮ ᱥᱮᱫ ᱫᱚ ᱦᱟᱸᱜ ᱱᱚᱝᱠᱟ ᱱᱤᱛ ᱢᱟ ᱱᱚᱜᱼᱚᱭ ᱠᱷᱮᱛ ᱨᱮ ᱠᱟᱹᱢᱤ ᱦᱩᱭᱩᱜ ᱠᱟᱱᱟ
ᱦᱮᱸ
ᱟᱫᱚ ᱟᱞᱮ ᱫᱚ ᱴᱟᱺᱰᱤ ᱫᱤᱥᱚᱢ ᱠᱟᱱᱟ ᱞᱮ ᱟᱫᱚ ᱴᱟᱺᱰᱤ ᱫᱤᱥᱚᱢ ᱠᱟᱱ ᱠᱷᱟᱡ ᱞᱮ ᱚᱲᱟᱜ ᱠᱚ ᱥᱮᱫ ᱫᱚ ᱚᱱᱠᱟ ᱠᱟᱹᱢᱤ ᱦᱟᱸᱜ ᱵᱟᱝ ᱧᱟᱢᱚᱜᱼᱟ ᱢᱮᱱ ᱫᱚ ᱱᱚᱜᱼᱚᱭ ᱠᱷᱮᱛ ᱠᱷᱚᱱ ᱠᱟᱹᱢᱤ ᱡᱚᱠᱷᱚᱱ ᱠᱟᱹᱢᱤ ᱨᱟᱠᱟᱵ ᱦᱩᱭᱩᱜᱼᱟ ᱟᱫᱚ ᱯᱷᱮᱠᱴᱨᱤ ᱠᱚ ᱦᱟᱸᱜ ᱛᱷᱚᱲᱟ ᱥᱟᱺᱜᱤᱧ ᱢᱟᱪᱷᱟ ᱨᱮᱜᱮ ᱢᱮᱱᱟᱜᱼᱟ ᱟᱫᱚ ᱚᱱᱛᱮ ᱜᱮ ᱦᱟᱸᱜ ᱦᱚᱲ ᱠᱚ ᱠᱚ ᱪᱟᱞᱟᱜᱼᱟ ᱟᱨ ᱵᱟᱝᱠᱷᱟᱱ ᱫᱚ ᱱᱮᱛᱟᱨ ᱫᱚ ᱩᱱᱠᱩ ᱠᱟᱹᱢᱤ ᱞᱟᱹᱜᱤᱫ ᱛᱮ ᱴᱷᱤᱠᱟᱹᱫᱟᱨ ᱠᱚ ᱫᱟᱬᱟᱱᱟ ᱟᱫᱚ ᱩᱱᱠᱩ ᱜᱮ ᱦᱚᱲ ᱠᱚ ᱥᱮᱸᱫᱽᱨᱟ ᱥᱮᱸᱫᱽᱨᱟ ᱛᱮ ᱤᱫᱤ ᱠᱚᱣᱟ ᱠᱚ ᱚᱠᱟ ᱫᱚ ᱰᱷᱟᱹᱞᱟᱹᱭ ᱠᱟᱹᱢᱤ ᱠᱚ ᱤᱫᱤ ᱠᱚᱣᱟ ᱟᱨ ᱵᱟᱝᱠᱷᱟᱱ ᱫᱚ ᱡᱟᱦᱟᱸ ᱠᱚᱨᱮ ᱡᱟᱦᱟᱱᱟᱜ ᱜᱮ ᱵᱮᱱᱟᱜ ᱠᱟᱱ ᱨᱟᱥᱛᱟ ᱛᱚ ᱮᱢᱟᱱ ᱛᱮᱱᱟᱜ ᱟᱫᱚ ᱚᱱᱠᱟ ᱦᱟᱸᱜ ᱚᱱᱟ ᱠᱚᱨᱮ ᱦᱚᱸᱠᱚ ᱪᱟᱞᱟᱜᱼᱟ ᱥᱮ ᱱᱚᱝᱠᱟ ᱮᱱᱛᱮ, ᱥᱚᱨᱠᱟᱨ ᱥᱮᱫ ᱠᱷᱚᱡ ᱜᱟᱰᱞᱟᱜ ᱠᱩᱞᱟ, ᱟᱨ ᱥᱮ ᱫᱟᱨᱮ ᱠᱚ ᱨᱚᱦᱚᱭ ᱞᱟᱹᱜᱤᱫ ᱞᱟᱹᱜᱤᱫ ᱦᱟᱸᱜ ᱟᱫᱚ ᱚᱱᱟ ᱠᱚ ᱞᱟᱹᱜᱤᱫ ᱦᱚᱸ ᱦᱟᱸᱜ ᱠᱚ ᱪᱟᱞᱟᱜ ᱛᱟᱦᱮᱱᱟ, ᱟᱨᱦᱚᱸ ᱚᱱᱟ ᱠᱚ ᱡᱟᱦᱟᱱ ᱦᱚᱲ ᱠᱚᱫᱚ ᱦᱟᱸᱜ ᱵᱟᱝᱠᱚ ᱠᱩᱥᱤᱭᱟᱜᱼᱟ ᱥᱤᱛᱩᱝ ᱨᱮ ᱛᱟᱦᱮᱱ ᱟᱫᱚ ᱩᱱᱠᱩ ᱠᱚᱫᱚ, ᱵᱟᱦᱨᱮ ᱫᱤᱥᱚᱢ ᱠᱚ ᱪᱟᱞᱟᱜᱼᱟ ᱩᱱᱠᱩ ᱠᱚᱫᱚ, ᱠᱚ ᱥᱮᱸᱫᱽᱨᱟ ᱡᱚᱱᱟᱜᱼᱟ ᱡᱟᱦᱟᱸ ᱫᱚ ᱩᱢᱩᱞ ᱨᱮᱠᱚ ᱠᱟᱹᱢᱤ ᱫᱟᱲᱮᱭᱟᱜᱼᱟ ᱟᱫᱚ ᱛᱤᱱ ᱛᱤᱱ ᱨᱮ ᱫᱚ ᱮᱱᱛᱮᱫ ᱢᱚᱡᱽ ᱠᱟᱹᱢᱤ ᱠᱚ ᱧᱟᱢ ᱜᱮᱭᱟ ᱱᱚᱝᱠᱟ ᱮᱱᱛᱮ ᱠᱳᱢᱯᱟᱱᱤ ᱠᱚᱨᱮ ᱠᱚ ᱠᱟᱹᱢᱤ ᱵᱟᱲᱟᱭᱟ ᱟᱨ ᱯᱚᱭᱥᱟ ᱠᱚᱦᱚᱸ ᱴᱷᱤᱠ ᱜᱮ ᱦᱟᱸᱜ ᱩᱱ ᱡᱚᱠᱷᱚᱱ ᱠᱚ ᱟᱨᱡᱟᱣᱟ ᱟᱫᱚ ᱵᱟᱦᱨᱮ ᱫᱤᱥᱚᱢ ᱪᱟᱞᱟᱣ ᱦᱩᱭ ᱞᱮᱱᱠᱷᱟᱱ ᱫᱚ ᱡᱚᱠᱷᱚᱱ ᱚᱲᱟᱜ ᱠᱚᱨᱮ ᱞᱟᱹᱠᱛᱤ, ᱯᱟᱲᱟᱜᱼᱟ ᱥᱮ ᱵᱚᱞᱮ ᱦᱤᱡᱩᱜ ᱮᱱ, ᱛᱮ ᱦᱟᱸᱜ ᱞᱟᱹᱠᱛᱤ ᱦᱩᱭᱩᱜᱼᱟ ᱛᱚ ᱠᱟᱹᱴᱤᱡ ᱩᱱᱠᱩ ᱫᱚ ᱵᱟᱝᱠᱚ ᱛᱤᱭᱳᱟᱹᱜ ᱦᱚᱫ ᱫᱟᱲᱮᱭᱟᱜᱼᱟ ᱥᱚᱢᱚᱭ ᱮᱱᱛᱮᱫ ᱞᱟᱜᱟᱣ ᱟᱠᱚᱣᱟ ᱟᱫᱚ, ᱟᱨ ᱚᱱᱠᱟ ᱮᱱᱛᱮᱫ ᱵᱚᱸᱜᱟ ᱵᱩᱨᱩ ᱥᱮ ᱵᱚᱞᱮ, ᱯᱚᱨᱚᱵᱽ ᱮᱢᱟᱱ ᱠᱚᱨᱮ ᱦᱚᱸ ᱟᱫᱚ ᱞᱟᱦᱟ ᱞᱟᱦᱟ ᱠᱷᱚᱡ ᱩᱱᱠᱩ ᱫᱚ ᱴᱤᱠᱤᱴ ᱟᱠᱚ, ᱥᱮ ᱞᱟᱦᱟ ᱠᱷᱚᱡ ᱠᱚ ᱜᱚᱴᱟ ᱞᱟᱦᱟᱭᱟ ᱱᱮᱰᱟ ᱞᱟᱦᱟᱭᱟᱠᱚ ᱛᱚᱵᱮ ᱡᱟᱭ ᱛᱮᱠᱚ ᱦᱮᱡ ᱫᱟᱲᱮᱭᱟᱜ ᱠᱟᱱᱟ ᱥᱚᱦᱨᱟᱭ ᱚᱠ ᱚᱠᱟ ᱫᱚ ᱪᱟᱞᱟᱣ ᱞᱮᱱᱠᱷᱟᱱ ᱠᱚ, ᱢᱤᱫ ᱵᱚᱪᱷᱚᱨ ᱨᱮ ᱢᱤᱫ ᱡᱚᱠᱷᱮᱱ ᱜᱮᱠᱚ ᱦᱮᱡ ᱫᱟᱲᱮᱭᱟᱜᱼᱟ, ᱢᱮᱱᱫᱚ ᱥᱚᱦᱨᱟᱭ ᱨᱮᱜᱮ ᱠᱚ ᱦᱟᱹᱡᱩᱜᱼᱟ,
ᱦᱮᱸ
ᱟᱨ ᱵᱟᱝᱠᱷᱟᱱ ᱫᱚ ᱫᱟᱸᱥᱟᱭ ᱠᱚᱨᱮ ᱦᱚᱸᱠᱚ ᱦᱤᱡᱩᱜ ᱠᱷᱟᱱ ᱫᱚ ᱛᱚᱵᱮ ᱥᱚᱦᱨᱟᱭ ᱨᱮ ᱵᱟᱝ ᱠᱚ ᱦᱤᱡᱩᱜᱼᱟ, ᱟᱫᱚ ᱚᱱᱮ ᱚᱱᱠᱟ ᱠᱟᱹᱣᱰᱤ ᱞᱟᱹᱜᱤᱫ ᱛᱮ ᱵᱟᱦᱨᱮ ᱠᱚᱦᱚᱸ ᱪᱟᱞᱟᱜ ᱛᱟᱦᱮᱱᱟᱠᱚ,
ᱦᱚᱸ ᱟᱯᱮ ᱥᱮᱫ ᱫᱚ ᱠᱟᱹᱣᱰᱤ ᱠᱚ ᱢᱮᱱ ᱛᱟᱦᱮᱸᱫᱼᱟ ᱤᱭᱟᱹ ᱫᱚ ᱯᱟᱭᱥᱟ ᱫᱚ,
ᱦᱮᱸ
ᱟᱞᱮ ᱥᱮᱫ ᱫᱚ ᱵᱟᱠᱚ ᱢᱮᱛᱟᱜᱼᱟ ᱚᱱᱟ ᱫᱚ ᱟᱞᱮ ᱥᱮᱫ ᱫᱚ ᱠᱟᱪᱟ ᱠᱚ ᱢᱮᱛᱟᱜᱼᱟ,
ᱚ ᱟᱯᱮ ᱥᱮᱫ ᱫᱚ ᱠᱟᱪᱟ ᱠᱚ ᱢᱮᱛᱟᱜᱼᱟ ᱦᱟᱸᱜ
ᱦᱮᱸ
ᱟᱨ ᱚᱠᱟ ᱨᱮᱦᱚᱸ ᱯᱚᱭᱥᱟ ᱢᱮᱱ ᱛᱮᱦᱚᱸ ᱟᱸᱡᱚᱢ ᱟᱠᱟᱫ ᱜᱤᱭᱟᱹᱧ,
ᱦᱮᱸ ᱚᱱᱟ ᱦᱚᱧ ᱟᱸᱡᱚᱢ ᱠᱟᱜ ᱜᱮᱭᱟ ᱟᱫᱚ ᱟᱞᱮᱥᱮᱫ ᱫᱚ ᱰᱷᱮᱨ ᱠᱷᱟ ᱫᱚ ᱚᱱᱟ ᱠᱟᱪᱟ ᱜᱮᱠᱚ ᱢᱮᱱᱟ ᱵᱚᱞᱮ,
ᱦᱩᱸ ᱦᱩᱸ ᱦᱩᱸ
ᱦᱮᱸ
ᱦᱩ ᱟᱨ ᱚᱱᱟ ᱪᱷᱟᱰᱟ ᱟᱨᱦᱚᱸ ᱪᱮᱫ ᱠᱚᱯᱮ ᱪᱤᱠᱟᱹ ᱵᱟᱲᱟᱭᱟ,
ᱚᱱᱟ ᱠᱚᱜᱮ ᱠᱟᱹᱢᱤ ᱦᱩᱭᱩᱜ ᱛᱟᱦᱮᱱᱟ ᱚᱸᱰᱮ ᱫᱚ ᱵᱚᱞᱮ ᱟᱞᱮᱥᱮᱫ ᱫᱚ,
ᱦᱮᱸ ᱦᱮᱸ
ᱵᱚᱞᱮ ᱵᱟᱦᱨᱮ ᱠᱟᱹᱢᱤ ᱞᱟᱹᱜᱤᱫ ᱫᱚ ᱟᱢᱮᱢ ᱞᱟᱹᱭ ᱠᱮᱫᱟ ᱵᱚᱞᱮ ᱚᱱᱮ ᱠᱚ ᱪᱟᱞᱟᱜ ᱛᱟᱦᱮᱸᱱᱟ ᱥᱟᱞ ᱨᱮᱠᱚ ᱦᱤᱡᱩᱜ ᱛᱟᱦᱮᱸᱱᱟᱠᱚ,
ᱦᱩᱸ ᱦᱩᱸ
ᱦᱮᱸ ᱵᱚᱞᱮ ᱟᱞᱮᱥᱮᱫ ᱫᱚ ᱩᱱᱠᱩ ᱫᱚ ᱩᱱ ᱚᱱᱠᱟ ᱵᱟᱠᱚ ᱪᱟᱞᱟᱜ ᱛᱟᱦᱮᱱᱟ ᱵᱚᱞᱮ ᱤᱭᱟᱹ ᱫᱚ ᱵᱚᱞᱮ ᱚᱲᱟᱜ ᱨᱮᱭᱟᱜ ᱜᱮᱠᱚ ᱠᱟᱹᱢᱤᱭᱟᱠᱚ ᱚᱱᱟ ᱠᱚᱠᱚ ᱞᱟᱜᱟᱣ ᱛᱟᱦᱮᱱᱟ ᱪᱟᱥ ᱠᱚ,
ᱦᱩᱸ ᱦᱩᱸ
ᱦᱮᱸ ᱚᱱᱟ ᱠᱚᱛᱮ ᱜᱮ ᱠᱚ ᱤᱭᱟᱹᱭᱟ ᱟᱨ ᱯᱟᱭᱥᱟ ᱞᱟᱹᱜᱤᱫ ᱫᱚ ᱚᱱᱟ ᱤᱭᱟᱹ ᱜᱮᱠᱚ ᱦᱟᱞᱟ ᱝᱟᱠᱚ ᱵᱚᱞᱮ᱾
ᱦᱩᱸ᱾
ᱯᱷᱟᱹᱠᱱᱤ ᱜᱮ ᱠᱚ ᱦᱟᱞᱟᱝᱟ ᱟᱫᱚ ᱥᱮᱛᱟᱜ ᱨᱮ ᱥᱮᱛᱟᱜ ᱨᱮ ᱫᱟᱠᱟ ᱩᱛᱩ ᱤᱥᱤᱱ ᱦᱩᱭᱩᱜ-ᱟ᱾
ᱦᱮᱸ ᱦᱮᱸ᱾
ᱦᱮᱸ ᱟᱨ ᱯᱩᱨᱟᱹ ᱫᱤᱱ ᱵᱷᱚᱨ ᱫᱤᱱ ᱵᱚᱞᱮ ᱯᱩᱨᱟᱹ ᱚᱸᱰᱮᱼᱼ ᱦᱟᱣᱞᱟ ᱦᱟᱞᱟ ᱝᱟᱠᱚ ᱟᱨ ᱦᱟᱞᱟᱝ ᱠᱟᱛᱮᱜ ᱠᱚ ᱟᱹᱠᱷᱨᱤᱧ ᱠᱟᱛᱮᱜ ᱜᱮᱠᱚᱼᱼ ᱚᱲᱟᱜ ᱫᱚᱠᱚ ᱦᱟᱹᱡᱩᱜ-ᱟ ᱯᱚᱞᱟᱹ ᱯᱩᱨᱟᱹᱼᱼ ᱵᱮᱞᱟ ᱚᱱᱛᱮ ᱵᱟᱦᱨᱮ ᱨᱮᱜᱮ ᱵᱤᱛᱟᱹᱜ ᱛᱮᱦᱮᱸᱜ-ᱟ ᱵᱚᱞᱮ ᱟᱞᱮᱭᱟᱜ ᱫᱚ᱾
ᱦᱩᱸᱻ᱾
ᱟᱨ ᱤᱱ ᱵᱟᱦᱨᱮ ᱤᱱᱟᱹ ᱦᱟᱹᱵᱤᱡ ᱵᱟᱢ ᱛᱮᱦᱮᱱᱟᱼᱼ ᱵᱟᱠᱷᱟᱡ ᱫᱚ ᱪᱤᱠᱟ ᱠᱟᱛᱮᱜ ᱯᱟᱭᱥᱟ ᱦᱚᱸ ᱮᱱᱛᱮᱜ ᱚᱱᱟ ᱮᱱᱛᱮᱜ ᱠᱟᱪᱟ ᱦᱚᱸ ᱤᱱᱟᱹ ᱫᱚᱢ ᱟᱹᱜᱩᱭᱟ᱾
ᱦᱮᱸ ᱦᱮᱸ ᱦᱮᱸ ᱦᱮᱸ, ᱦᱩᱸ᱾ ᱟᱨ‌ ᱟᱨ ᱛᱚᱵᱮ ᱟᱯᱮ ᱥᱮᱜ ᱫᱚ ᱯᱮᱲᱟᱢ ᱞᱟᱹᱭ ᱠᱮᱫᱟ᱾ ᱟᱻ ᱵᱤᱨ ᱵᱩᱨᱩ ᱱᱚᱝᱠᱟ ᱵᱤᱨ ᱠᱩ ᱢᱮᱱᱟᱜ-ᱟ ᱟᱫ?
ᱦᱮᱸ᱾
ᱮ ᱥᱮᱜ ᱫᱚ ᱢᱮᱱᱟᱜ ᱜᱮᱭᱟ᱾
ᱦᱮᱸ ᱦᱮᱱᱟᱜ ᱜᱮᱭᱟ᱾
ᱚᱻ᱾ ᱟᱨ ᱟᱫᱚ ᱛᱚᱵᱮ ᱥᱚᱥᱚ ᱠᱚᱦᱚᱸ ᱯᱮ ᱜᱚᱜ ᱠᱟᱛᱮᱜ ᱯᱮ ᱡᱚᱢ ᱵᱟᱲᱟᱭ ᱜᱮᱭᱟ ᱥᱮ ᱚᱸᱜᱼᱼ ᱠᱷᱟᱹᱞᱤ ᱚᱱᱟᱢ ᱫᱚᱼᱼ ᱮᱱᱛᱮᱜ ᱡᱚᱠᱷᱚᱱ ᱨᱟᱱ ᱠᱚ ᱞᱟᱹᱠᱛᱤᱜ-ᱟ ᱩᱱ ᱡᱚᱠᱷᱮᱱ ᱯᱮ ᱵᱮᱣᱦᱟᱨᱟ᱾
ᱵᱟ ᱡᱚᱢ ᱞᱟᱹᱜᱤᱫ ᱦᱚᱸᱠᱚ ᱤᱭᱟᱹᱭᱟ ᱟᱨᱼᱼ ᱚᱱᱟ ᱛᱮᱨᱮᱞ ᱵᱮᱞᱮ ᱠᱩ᱾
ᱦᱮᱸ ᱦᱮᱸ᱾
ᱚᱱᱟ ᱠᱚᱦᱚᱸ ᱚᱱᱟ ᱠᱚᱦᱚᱸ ᱠᱚ ᱤᱭᱟᱹ ᱭᱟ ᱟᱨ ᱤᱭᱟᱹ ᱵᱚᱞᱮ ᱟᱹᱠᱷᱨᱤᱧ ᱦᱚᱸᱠᱩ ᱟᱹᱠᱷᱨᱤᱧᱟ᱾
ᱦᱩᱸ᱾
ᱥᱩᱨ ᱧᱚᱜ ᱜᱮ ᱮᱱᱛᱮᱜ ᱵᱟᱡᱟᱨ ᱞᱟᱜᱟᱜ-ᱟ ᱦᱟᱯ ᱥᱟᱯᱛᱟ ᱵᱟᱡᱟᱨ᱾
ᱦᱮᱸ ᱦᱮᱸ᱾
ᱦᱮᱸᱛᱚ ᱟᱫᱚ ᱚᱸᱰᱮ ᱤᱫᱤ ᱠᱟᱛᱮᱜ ᱠᱚ ᱟᱹᱠᱷᱨᱤᱧᱟ᱾
ᱟᱸᱻ᱾
ᱦᱮᱸ ᱟᱨ ᱵᱚᱞᱮ ᱟᱞᱮ ᱥᱮᱜ ᱫᱚ ᱤᱱᱟᱹᱼᱼ ᱟᱞᱮ ᱥᱮᱜ ᱫᱚ ᱩᱱᱟᱹᱜ ᱵᱚᱞᱮ ᱵᱩᱨᱩ ᱢᱮᱱᱟᱜ-ᱟ ᱵᱚᱞᱮ ᱵᱤᱨ ᱦᱚᱸ ᱢᱮᱱᱟᱜ-ᱟ᱾ ᱮᱱᱛᱮᱜ ᱡᱚᱛᱚ ᱢᱚᱱᱮ ᱩᱱᱠᱩ ᱵᱤᱨ ᱨᱮᱱ ᱩᱱᱠᱩ ᱮᱱᱛᱮᱜ ᱤᱭᱟᱹ ᱡᱤᱭᱟᱹᱞᱤᱼᱼ ᱩᱱᱠᱩ ᱦᱚᱸ ᱟᱛᱳ ᱥᱮᱜ ᱠᱚ ᱦᱮᱡ ᱛᱤᱭᱟᱹᱜᱟ᱾
ᱦᱩᱸ ᱦᱩᱸ᱾
ᱦᱩᱸ᱾
ᱚ ᱟ ᱟᱯᱮ ᱥᱮᱜ ᱫᱚ ᱵᱤᱨ ᱨᱮᱱ ᱮᱸ ᱡᱤᱭᱟᱹᱞᱤ ᱠᱚᱦᱚᱸ ᱢᱮᱱᱟᱜ ᱠᱚᱣᱟ ᱵᱟᱝ?
ᱦᱮᱸ ᱩᱱᱠᱩ ᱟᱛᱳ ᱠᱚ ᱦᱮᱡ ᱛᱤᱭᱟᱹᱜᱽ ᱛᱮᱦᱮᱸᱱᱟ᱾
ᱚᱻ᱾ ᱢᱮᱱᱛᱮ ᱵᱟᱱᱟ ᱠᱚᱦᱚᱸ ᱠᱩᱞ ᱠᱚᱦᱚᱸ ᱥᱟᱱᱟᱢ ᱜᱮ ᱥᱮ ᱚᱸᱻᱼᱼ
ᱠᱩᱞ ᱠᱚᱫᱚ ᱞᱟᱦᱟ ᱧᱚᱜᱼᱼ ᱛᱮᱠᱚ ᱢᱮᱱᱮᱫ ᱛᱮᱦᱮᱸᱱᱟ ᱱᱮᱛᱟᱨ ᱫᱚ ᱵᱟᱱᱟ ᱠᱚᱦᱚᱸ ᱠᱚ ᱦᱟᱹᱡᱩᱜ ᱜᱮᱭᱟ, ᱵᱟᱱᱟᱠᱼᱼ ᱠᱚ ᱟᱨ ᱩᱱᱠᱩᱼᱼ ᱤᱭᱟᱹ ᱫᱤᱨᱤᱧ ᱟᱭᱢᱟ ᱫᱟᱨᱮ ᱨᱮᱠᱟ ᱛᱟᱦᱮᱱ ᱛᱟᱠᱚᱣᱟ ᱪᱟᱝᱜᱽᱲᱟ ᱪᱟᱝᱜᱽᱲᱟᱼᱼ
ᱦᱮᱸ ᱦᱮᱸ ᱦᱮᱸ ᱦᱮᱸ, ᱦᱮᱸ᱾
ᱩᱱᱠ ᱩᱱᱠᱩ ᱠᱩ ᱩᱱᱠᱩ ᱥᱩ ᱩᱱᱠᱩ ᱫᱚ ᱟᱛᱳ ᱛᱮᱠᱚ ᱦᱟᱹᱡᱩᱜ ᱛᱮᱦᱮᱸᱜ-ᱟ᱾ ᱟᱨ ᱵᱤᱨ ᱥᱩᱠᱨᱤ ᱦᱚᱸᱼᱼ
ᱦᱩᱸᱻ᱾
ᱦᱮᱸᱻ᱾
ᱟᱨ ᱛᱚᱵᱮ ᱢᱟ ᱟ ᱟᱯᱮ ᱥᱮᱜ ᱢᱟᱼᱼ ᱵᱤᱨ ᱡᱤᱭᱟᱹᱞᱤ ᱠᱚᱦᱚᱸ ᱛᱚᱵᱮ ᱢᱟ ᱥᱮᱸᱫᱽᱨᱟ ᱦᱚᱸ ᱟᱹᱰᱤ ᱠᱚ ᱡᱷᱩᱠᱚᱜ ᱜᱮᱭᱟ ᱛᱚᱵᱮ ᱢᱟ
ᱦᱮᱸ
ᱪᱮᱫᱟᱜ ᱥᱮ ᱵᱟᱱᱟ ᱠᱚᱦᱚᱸ ᱠᱚ ᱢᱮᱱᱟᱜ ᱠᱚ ᱠᱷᱟᱱ ᱫᱚ ᱛᱚᱵᱮ ᱡᱤᱞ ᱢᱮᱨᱚᱢ ᱠᱚᱦᱚᱸ ᱢᱮᱱᱟᱜ ᱠᱚᱣᱟ ᱦᱟᱸᱜ ᱵᱟᱝ
ᱦᱮᱸ ᱦᱮᱱᱟᱜ ᱠᱚᱜᱮᱭᱟ ᱪᱤᱞᱤ ᱠᱚᱪᱚ ᱦᱮᱱᱟᱜ ᱠᱚᱣᱟ ᱞᱮᱠᱷᱟᱱ ᱟᱭᱢᱟ ᱦᱮᱱᱟᱜ ᱠᱚᱣᱟᱱᱟ ᱟᱹᱛᱩ ᱛᱮᱠᱚ ᱦᱮᱡ ᱛᱤᱭᱚᱜ ᱛᱟᱦᱮᱱᱟ ᱛᱚ
ᱦᱩᱸ ᱦᱩᱸ ᱦᱮᱸ ᱛᱚᱵᱮ ᱟᱯᱮ ᱥᱮᱱ ᱫᱚ ᱦᱟᱸᱜ ᱥᱮᱸᱫᱽᱨᱟ ᱞᱟᱹᱜᱤᱫ ᱫᱚ ᱩᱱᱟᱹᱜ ᱵᱚᱞᱮ ᱠᱷᱩᱜ ᱫᱚ ᱵᱟᱝ ᱥᱮᱸᱫᱽᱨᱟ ᱫᱤᱠᱠᱟᱹᱛᱟ ᱟᱨ ᱠᱩᱞᱟᱹᱭ ᱦᱮᱸ ᱦᱮᱸ ᱠᱩᱞᱟᱹᱭ ᱮᱢᱟᱱ ᱛᱮᱱᱟᱜ ᱠᱚᱱ ᱫᱚ ᱥᱩᱨ ᱥᱩᱨ ᱛᱮ ᱜᱮᱠᱚ ᱧᱟᱢᱚᱜ
ᱥᱩᱨ ᱥᱩᱨ ᱩᱱᱠᱩ ᱢᱟ ᱠᱩᱞᱤ ᱢᱩᱪᱟᱹᱫ ᱢᱩᱪᱟᱹᱫ ᱛᱮᱜᱮ ᱠᱚ ᱧᱟᱢᱚᱜᱼᱟ
ᱦᱩᱸ ᱦᱩᱸ ᱦᱩᱸ ᱛᱚᱵᱮ ᱯᱮᱲᱟ ᱟᱢ ᱥᱩᱞᱤᱡ ᱜᱟᱞᱢᱟᱨᱟᱣ ᱠᱟᱛᱮ ᱢᱚᱸᱡᱽ ᱤᱧ ᱟᱴᱠᱟᱹᱨ ᱠᱮᱫᱟ ᱱᱚᱜᱼᱚᱭ ᱱᱚᱝᱠᱟᱧ ᱵᱩᱡᱽ ᱠᱮᱫᱟ ᱠᱤ ᱟᱯᱮ ᱫᱚ ᱚᱲᱟᱜ ᱥᱩᱨ ᱦᱟᱹᱵᱤᱡ ᱵᱤᱨ ᱡᱤᱭᱟᱹᱞᱤ ᱠᱚᱠᱚ ᱦᱮᱡ ᱯᱮ ᱠᱟᱱᱟ
ᱦᱮᱸ
ᱟᱨ ᱢᱟ ᱛᱚᱵᱮ ᱱᱤᱝᱠᱟᱹ ᱜᱮ ᱱᱤᱛ ᱫᱚᱞᱟᱝ ᱜᱟᱯᱟᱞᱢᱟᱨᱟᱣᱫᱟ ᱟᱨᱦᱚᱸ ᱱᱚᱝᱠᱟ ᱜᱮ ᱦᱟᱸᱜ ᱞᱟᱝ ᱜᱟᱯᱟᱞᱢᱟᱨᱟᱣ ᱧᱟᱯᱟᱢᱚᱜᱼᱟ ᱦᱟᱸᱜ
ᱦᱮᱸ ᱴᱷᱤᱠ ᱜᱮᱭᱟ
ᱦᱮᱸ